ᱜᱚ ᱨᱚᱲ
ᱦᱮᱸ ᱜᱚᱢᱠᱮ ᱨᱚᱲ ᱟᱸᱡᱚᱢᱚᱜ ᱠᱟᱱᱟ ᱟᱞᱤᱧᱟᱜ ᱟᱸᱡᱚᱢ ᱠᱟᱱᱟ?
ᱦᱮᱸ ᱟᱵᱤᱱᱟᱜ ᱟᱸᱡᱚᱢᱚᱜ ᱠᱟᱱᱟ ᱜᱚᱝᱠᱮ᱾
ᱦᱳᱭ᱾
ᱛᱟᱦᱚᱞᱮ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱜᱼᱟ ᱛᱚᱵᱮ ᱱᱤᱛᱚᱜ ᱫᱚ?
ᱱᱤᱛᱚᱜ ᱫᱚ ᱜᱚᱝᱠᱮ ᱪᱮᱫ ᱜᱮ ᱵᱟᱝ ᱫᱩᱲᱩᱵ ᱵᱟᱲᱟ ᱦᱩᱭ ᱠᱟᱱᱟ ᱟᱵᱤᱱ ᱜᱮ ᱪᱮᱫ ᱵᱤᱱ ᱪᱤᱠᱟᱹᱭᱮᱫ ᱠᱟᱱᱟ᱾
ᱟᱹᱞᱤᱧ ᱱᱚᱜ ᱚᱭ ᱡᱚᱢ ᱵᱟᱲᱟ ᱠᱟᱛᱮ ᱦᱮᱸᱥᱮ ᱫᱩᱲᱩᱵ ᱵᱟᱲᱟ ᱠᱟᱛᱮ ᱜᱚᱡ ᱜᱤᱛᱤᱡ ᱦᱩᱭ ᱠᱟᱱᱟ᱾
ᱛᱚ ᱡᱚᱢ ᱵᱟᱲᱟ ᱠᱚᱫᱚ ᱦᱳᱭᱱᱟ ᱥᱮ ᱵᱟᱝ᱾
ᱦᱮᱸ ᱜᱚᱝᱠᱮ ᱱᱮᱜ ᱮᱜᱮ ᱡᱚᱢ ᱵᱟᱲᱟ ᱫᱚ ᱦᱩᱭᱱᱟ᱾
ᱚ
ᱦᱳᱭ
ᱚᱠᱟ ᱞᱮᱠᱟ ᱢᱮᱱᱟᱜ ᱵᱤᱱᱟ ᱛᱚᱵᱮ ᱞᱟᱹᱭ ᱵᱤᱱ ᱠᱟᱹᱴᱤᱡ᱾
ᱦᱮᱸ ᱜᱚᱝᱠᱮ ᱟᱞᱤᱧ ᱫᱚ ᱟᱨᱠᱤ ᱱᱚᱣᱟ ᱡᱟᱹᱯᱩᱫ ᱟᱨᱠᱤᱼᱼ ᱟᱨᱠᱤ ᱫᱟᱜ ᱠᱚᱨᱮ ᱞᱚᱦᱚᱫ ᱠᱷᱟᱹᱛᱤᱨ ᱟᱨᱠᱤ ᱢᱟᱸᱫᱟ ᱠᱚ ᱵᱚᱦᱚᱜ ᱦᱟᱹᱥᱩ ᱠᱚ ᱧᱟᱢ ᱠᱟᱫ ᱞᱤᱧᱟᱹ ᱠᱷᱳᱵ ᱵᱷᱟᱜᱮ ᱫᱚ ᱵᱟᱝ ᱜᱮᱭᱟ ᱟᱹᱵᱤᱱ ᱜᱮ ᱜᱚᱝᱠᱮᱭ ᱚᱠᱟ ᱞᱮᱠᱟ?
ᱦᱮᱸ ᱟᱹᱞᱤᱧ ᱜᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱦᱮᱸ ᱥᱮ
ᱦᱳᱭ ᱜᱚᱝᱠᱮ ᱱᱟᱯᱟᱭ ᱛᱟᱦᱮ ᱞᱮᱱᱠᱷᱟᱱ ᱜᱮ ᱱᱟᱯᱟᱭ᱾
ᱦᱩᱸ
ᱦᱳᱭ ᱥᱟᱶᱛᱮ ᱜᱚᱝᱠᱮ ᱟᱯᱮ ᱥᱮᱱᱟᱜ ᱦᱚᱭ ᱦᱤᱥᱤᱫ ᱫᱚ ᱚᱠᱟ ᱞᱮᱠᱟ᱾
ᱟᱞᱮ ᱥᱮᱱᱟᱜ ᱦᱚᱭ ᱦᱤᱥᱤᱫ ᱫᱚ, ᱦᱚᱜ-ᱚᱭ ᱛᱚ ᱦᱚᱞᱟ ᱢᱟᱫᱷᱮᱨ ᱫᱟᱜ-ᱮ ᱡᱟᱹᱲᱤᱭᱮᱫ ᱛᱤᱜ ᱦᱮᱸ ᱥᱮ ᱡᱷᱟᱞᱟᱣ ᱜᱮ, ᱟᱨ ᱜᱮᱦᱮᱱ ᱫᱚ ᱫᱟᱜ ᱜᱮ ᱵᱟᱭ ᱫᱟᱜ ᱠᱟᱫᱟ, ᱢᱟᱱᱮ ᱮᱢᱱᱤ ᱡᱷᱤᱨᱤ ᱡᱷᱤᱨᱤ ᱫᱟᱜ ᱮ ᱫᱟᱜ ᱮ ᱡᱚᱨᱚᱭᱮᱫ ᱛᱟᱦᱮᱸ᱾ ᱚᱱᱟ ᱡᱟᱦᱟᱸ ᱫᱟᱜ ᱛᱮ ᱡᱟᱦᱟᱸ ᱫᱟᱜ ᱮ ᱡᱟᱹᱲᱤ ᱠᱟᱫᱟ ᱚᱱᱟ ᱡᱟᱹᱲᱤ ᱛᱮᱜᱮ ᱢᱟᱱᱮ ᱠᱚᱛᱮᱠ ᱫᱚ ᱦᱚᱲ ᱫᱚ ᱢᱟᱱᱮ ᱦᱳᱲᱳ ᱫᱚᱠᱚ ᱨᱚᱦᱚᱭᱮᱫᱼᱟ ᱦᱮᱸ ᱥᱮ᱾ ᱟᱨ ᱟᱹᱰᱤ ᱜᱟᱱ ᱦᱚᱲ ᱫᱚ ᱦᱳᱲᱳᱜᱮ ᱟᱣᱨᱤ ᱠᱚ ᱨᱚᱦᱚᱭ ᱫᱟᱲᱮᱭᱟᱜᱼᱟ, ᱦᱮᱸ ᱥᱮ ᱠᱷᱮᱛ ᱠᱚ ᱥᱤ ᱵᱟᱝ ᱦᱩᱭ ᱠᱟᱱᱟ ᱫᱟᱜ ᱡᱟᱞᱟᱨᱮ᱾ ᱞᱚᱥᱚᱫ ᱵᱟᱝ ᱦᱩᱭ ᱠᱟᱱᱟ᱾ ᱤᱱᱟᱹ ᱠᱷᱟᱹᱛᱤᱨ ᱟᱹᱰᱤᱜᱟᱱ ᱦᱚᱲ ᱟᱹᱣᱨᱤ ᱠᱚ ᱪᱟᱥᱟᱠᱚ, ᱛᱚᱵᱮ ᱟᱯᱮ ᱥᱮᱱ ᱫᱚ? ᱦᱚᱭ ᱦᱤᱥᱤᱫ ᱠᱚ ᱛᱚᱵᱮ ᱞᱟᱹᱭ ᱵᱤᱱ?
ᱟᱞᱮᱥᱮᱱᱟᱜ ᱦᱚᱭ ᱦᱤᱥᱤᱫᱽ ᱫᱚ ᱜᱚᱢᱠᱮ ᱢᱚᱴᱟᱢᱩᱴᱤ ᱦᱟᱸᱜ, ᱦᱚᱞᱟ ᱢᱟᱫᱷᱮᱨ ᱠᱷᱚᱱᱟᱜ ᱫᱚ ᱰᱤᱞᱤ ᱜᱮ ᱫᱟᱜ ᱡᱟᱹᱲᱤᱭᱮᱫ ᱠᱟᱱᱟ ᱛᱚ, ᱢᱚᱴᱟᱢᱩᱴᱤ ᱪᱟᱥ ᱠᱟᱹᱢᱤ ᱫᱚ ᱱᱮᱜ-ᱮ ᱜᱮ ᱟᱨᱚᱢᱵᱷᱚᱜ ᱦᱩᱭ ᱠᱟᱱᱟ᱾
ᱦᱮᱸ,
ᱦᱳᱭ, ᱛᱚ ᱜᱚᱝᱠᱮ ᱱᱚᱝᱠᱟ ᱪᱟᱥ ᱠᱟᱹᱢᱤ ᱤᱫᱤ ᱠᱟᱛᱮ ᱜᱮᱞᱟᱝ ᱨᱚᱯᱚᱲᱟ ᱥᱮ ᱮᱴᱟᱜ ᱥᱮᱫ ᱯᱚᱛᱟᱢ ᱠᱚᱞᱟᱝ ᱥᱟᱯᱼᱟ᱾
ᱪᱮᱫ ᱨᱮᱱᱟᱜ ᱞᱟᱝ ᱥᱟᱵᱟ ᱛᱟᱦᱚᱞᱮ ᱜᱚᱝᱠᱮ ᱠᱟᱹᱴᱤᱡ ᱞᱟᱹᱭ ᱵᱤᱱ?
ᱛᱚ ᱜᱚᱝᱠᱮ ᱱᱚᱣᱟ ᱪᱟᱥ ᱠᱟᱹᱢᱤ ᱦᱚᱸ ᱴᱷᱤᱠ ᱫᱚ ᱴᱷᱤᱠ ᱜᱮᱭᱟ, ᱮᱠᱷᱚᱱ ᱢᱟ ᱪᱟᱥ ᱠᱟᱹᱢᱤ ᱫᱤᱱ ᱠᱟᱱ᱾ ᱛᱟᱵᱚᱱᱟ ᱛᱚ ᱱᱚᱣᱟ ᱜᱮ, ᱪᱟᱥ ᱠᱟᱹᱢᱤ ᱤᱫᱤ ᱠᱟᱛᱮᱫ ᱜᱮᱞᱟᱝ ᱨᱚᱯᱚᱲᱟ ᱟᱨ ᱪᱮᱫ ᱛᱟᱦᱚᱞᱮ᱾
ᱦᱮᱸ ᱡᱟᱦᱟᱸ ᱛᱤᱱᱟᱹᱜ ᱞᱟᱝ ᱨᱚᱯᱚᱲᱟ ᱚᱱᱟ ᱵᱟᱫ ᱛᱮ ᱟᱨᱦᱚ ᱡᱩᱫᱤ ᱵᱟᱞᱟᱝ ᱡᱩᱫᱤᱞᱟᱝ ᱧᱟᱢ ᱠᱷᱟᱱ ᱴᱟᱭᱤᱢ ᱥᱮ, ᱛᱟᱦᱚᱞᱮ ᱮᱸᱰᱮᱠᱷᱟᱱ ᱚᱱᱛᱮᱞᱟᱝ ᱡᱟᱦᱟᱸ ᱥᱮᱫ ᱜᱮᱞᱟᱝ ᱥᱮᱱᱚᱜᱼᱟ᱾
ᱟᱪᱪᱷᱟ ᱟᱪᱪᱷᱟ, ᱦᱳᱭ ᱜᱚᱝᱠᱮ᱾ ᱜᱚᱝᱠᱮ ᱟᱯᱮ ᱪᱟᱥ ᱠᱟᱹᱢᱤ ᱫᱚ ᱦᱟᱸᱜ ᱠᱤ ᱧᱮᱞᱚᱜ ᱠᱟᱱᱟ ᱟᱨᱠᱤ ᱟᱸᱡᱚᱢ ᱵᱟᱲᱟ ᱦᱳᱭ ᱠᱟᱱᱟ ᱟᱨᱠᱤ ᱚᱠᱚᱭ ᱫᱚ ᱵᱟᱨ ᱡᱚᱠᱷᱟ ᱦᱚᱠᱚ ᱪᱟᱥᱮᱫ ᱜᱮᱭᱟ, ᱫᱷᱚᱨᱚᱱ ᱥᱚᱢᱚᱭ ᱦᱚᱸ ᱟᱞᱮ ᱥᱮᱫ ᱦᱚᱸ ᱧᱮᱞᱚᱜ ᱠᱟᱱᱟ ᱱᱚᱣᱟ ᱥᱮᱨᱢᱟ ᱫᱟᱜ ᱡᱟᱲᱤ ᱵᱷᱚᱨᱥᱟ ᱜᱮ ᱢᱤᱫ ᱫᱟᱣ ᱜᱮᱞᱮ ᱪᱟᱥ ᱜᱮᱭᱟ, ᱟᱯᱮ ᱫᱚ ᱜᱚᱝᱠᱮ
ᱦᱮᱸ, ᱟᱞᱮ ᱥᱮᱱ ᱫᱚ ᱵᱟᱨ ᱫᱷᱟᱣ ᱫᱚ ᱦᱩᱭᱩᱜ ᱜᱮᱭᱟ ᱦᱮᱸ ᱥᱮ᱾ ᱥᱟᱶᱛᱮ ᱯᱮᱫᱷᱟᱣ ᱢᱟᱡᱮ ᱥᱟᱡᱮ ᱠᱚ ᱠᱚᱨᱟᱣ ᱜᱮᱭᱟ, ᱢᱟᱱᱮ ᱢᱤᱜ-ᱵᱟᱨ ᱦᱚᱲ᱾ ᱡᱷᱚᱛᱚ ᱦᱚᱲ ᱥᱟᱸᱜᱮ ᱵᱚᱫ ᱢᱮᱱᱟᱜ ᱛᱟᱠᱚᱣᱟ, ᱥᱟᱸᱜᱮ ᱦᱚᱲ ᱚᱱᱠᱟ ᱫᱚ ᱵᱟᱝ᱾ ᱢᱤᱫᱵᱟᱨ ᱦᱚᱲ ᱡᱟᱦᱟᱸᱭᱟᱜ ᱦᱚᱭᱛᱚ ᱡᱟᱦᱟᱱᱟᱜ ᱵᱟᱝ ᱠᱩᱲᱟᱹᱣ ᱠᱟᱱ ᱛᱟᱭᱟ ᱦᱮᱸ ᱥᱮ, ᱟᱫᱚ ᱩᱱᱤ ᱜᱮ ᱯᱮ ᱫᱷᱟᱣ ᱪᱟᱥᱟᱭ, ᱦᱮᱸ ᱥᱮ ᱚᱱᱠᱟ ᱵᱮᱯᱟᱨ᱾
ᱟᱪᱪᱷᱟ ᱟᱪᱪᱷᱟ, ᱛᱚ ᱜᱚᱝᱠᱮ ᱟᱯᱮᱥᱮᱫ ᱫᱚ ᱛᱟᱦᱚᱞᱮ ᱫᱟᱜ ᱡᱟᱹᱲᱤ ᱨᱮᱱᱟᱜ ᱵᱮᱵᱚᱥᱛᱟ ᱠᱚ ᱢᱮᱱᱟᱜ ᱟᱠᱟᱜ-ᱟ?
ᱦᱮᱸ ᱡᱷᱚᱛᱚ ᱜᱮ ᱢᱮᱱᱟᱜ ᱠᱟᱜ-ᱟ ᱟᱞᱮ ᱥᱮᱱ ᱫᱚ, ᱫᱟᱜ ᱡᱟᱹᱲᱤ ᱵᱮᱵᱚᱥᱛᱷᱟ ᱫᱚ᱾
ᱚᱱᱟ ᱫᱷᱚᱨᱚᱱ ᱨᱮᱫᱚ ᱜᱚᱝᱠᱮ ᱫᱟᱜ ᱫᱚ ᱦᱟᱸᱜ ᱚᱠᱟ ᱨᱮᱯᱮ ᱧᱟᱢ ᱜᱮᱭᱟ ᱛᱟᱦᱚᱞᱮ?
ᱟᱞᱮ ᱥᱮᱱᱟᱜ ᱫᱚ ᱡᱚᱛᱚ ᱢᱤᱱᱤ ᱢᱮᱱᱟᱜ ᱟᱛᱚ ᱤᱱᱟᱹ ᱠᱷᱛᱤᱨ ᱚᱱᱟᱛᱮ ᱜᱮ ᱪᱟᱥ ᱵᱟᱲᱟ ᱠᱚ ᱦᱩᱭᱩᱜ ᱜᱮᱭᱟ ᱠᱷᱚᱨᱟ ᱥᱚᱢᱚᱡ ᱫᱚ᱾ ᱫᱷᱚᱨᱚᱱ ᱥᱚ
ᱟᱪᱪᱷᱟ ᱟᱪᱪᱷᱟ, ᱚᱱᱟ ᱫᱟᱜ ᱡᱟᱹᱲᱤ ᱠᱚ ᱢᱮᱱᱟᱜ-ᱟ ᱥᱮ ᱱᱚᱝᱠᱟ ᱵᱟᱝ, ᱜᱚᱝᱠ ᱜᱮ ᱟᱞᱮᱥᱮᱫ ᱫᱚ ᱱᱚᱣᱟ ᱫᱟᱜ ᱡᱟᱹᱲᱤ ᱠᱟᱛᱷᱟ ᱫᱚ ᱦᱟᱸᱜ, ᱱᱚᱣᱟ ᱥᱮᱨᱢᱟ ᱫᱟᱜ ᱡᱟᱹᱲᱤ ᱵᱷᱚᱨᱥᱟ ᱜᱮ ᱟᱫᱚ ᱨᱥ ᱥᱚᱢᱚᱭ ᱫᱚ ᱵᱟᱝᱞᱮ ᱪᱟᱥ ᱜᱮᱭᱟ᱾
ᱟᱪᱪᱷᱟ, ᱟᱪᱪᱷᱟ᱾
ᱦᱩᱸ, ᱟᱯᱮ ᱥᱮᱫ ᱫᱚ ᱧᱮᱞᱚᱠ ᱠᱟᱱᱟ ᱛᱚ ᱢᱟᱱᱮ ᱫᱟᱜ ᱡᱟᱹᱲᱤ ᱠᱚᱫᱚ ᱵᱟᱝ ᱦᱩᱭᱩᱜ ᱨᱮᱦᱚᱸ, ᱱᱚᱝᱠᱟ ᱡᱟᱦᱟᱸ ᱢᱤᱱᱤ ᱠᱚ ᱢᱮᱱᱟᱜ ᱛᱟᱠᱚ ᱱᱚᱣᱟ ᱛᱮᱜᱮ ᱯᱮ ᱪᱟᱥ ᱵᱟᱲᱟᱭ ᱜᱮᱭᱟ᱾
ᱛᱚ ᱟᱯᱮ ᱫᱚ ᱵᱟᱯᱮ ᱪᱟᱥ ᱜᱮᱭᱟ ᱵᱟᱝ ᱠᱷᱚᱨᱟ ᱨᱮᱫᱚ?
ᱵᱟᱝ ᱜᱮ ᱜᱚᱝᱠᱮ᱾
ᱛᱚ ᱠᱮᱞᱟᱱ ᱠᱚ ᱟᱯᱮᱥᱮᱫ ᱢᱮᱱᱟᱜ ᱟᱥᱮ ᱵᱟᱝ ᱠᱮᱞᱟᱱ, ᱜᱟᱰᱟ, ᱱᱟᱹᱭ ᱠᱚ?
ᱦᱮᱸ ᱜᱚᱝᱠᱮ ᱜᱟᱰᱟ ᱫᱚ ᱦᱟᱸᱜ ᱢᱮᱱᱟᱜ ᱫᱚ ᱢᱮᱱᱟᱜ ᱟᱠᱟᱫ ᱛᱟᱞᱮᱭᱟ ᱢᱮᱱᱠᱷᱟᱱ ᱱᱚᱝᱠᱟ ᱵᱚᱲᱚ ᱥᱚᱲᱚ ᱠᱟᱰᱟ ᱫᱚ ᱵᱟᱝ ᱠᱟᱱ ᱦᱮᱸ ᱫᱟᱜ ᱫᱚ ᱵᱟᱝ ᱛᱟᱦᱮᱸᱱᱟ ᱱᱟᱢᱮ ᱜᱟᱰᱟ ᱠᱟᱱ ᱛᱟᱞᱮᱭᱟ, ᱱᱚᱭᱟ ᱵᱚᱨᱥᱟ ᱨᱮ ᱜᱮ ᱫᱟᱜ ᱠᱚᱫᱚ ᱛᱤᱸᱜᱩ ᱵᱟᱲᱟᱜ-ᱟ ᱥᱮ ᱞᱤᱜᱤᱱᱟ ᱵᱟᱠᱷᱟᱱ ᱫᱚ ᱫᱷᱚᱨᱚᱢ ᱥᱚᱢᱚᱭ ᱫᱚ ᱵᱟᱝ ᱜᱮ ᱾
ᱚ ᱨᱚᱦᱚᱲᱚᱜᱼᱟ ᱵᱟᱝ?
ᱦᱮᱸ ᱨᱚᱦᱚᱲᱚᱜᱼᱟ ᱾ ᱛᱚ ᱚᱱᱟ ᱠᱷᱟᱹᱛᱤᱨ ᱫᱷᱚᱨᱚᱢ ᱠᱚᱨᱮ ᱦᱚᱸ ᱪᱟᱥ ᱵᱟᱲᱟ ᱫᱚ ᱵᱟᱝ ᱦᱩᱭᱩᱜ ᱜᱮᱭᱟ ᱾
ᱚᱻ
ᱡᱩᱫᱤᱭᱚ ᱫᱷᱚᱨᱚᱢ ᱠᱚᱨᱮ ᱪᱟᱥ ᱵᱟᱲᱟᱭ ᱦᱩᱭᱩᱜ-ᱟ ᱛᱟᱦᱮ ᱠᱷᱟᱱ ᱦᱩᱲᱩ ᱫᱚ ᱵᱟᱝ ᱜᱮ ᱦᱟᱸᱜ ᱚᱱᱟ ᱢᱤᱫ ᱵᱟᱨᱭᱟ ᱛᱩᱲᱤ ᱠᱚ ᱪᱟᱥ ᱵᱟᱲᱟᱭ ᱦᱩᱭᱳᱜ ᱜᱮᱭᱟ ᱾
ᱛᱟ ᱦᱳᱲᱳ ᱫᱚ ᱵᱟᱯᱮ ᱪᱟᱥ ᱜᱮᱭᱟ ᱫᱮ ᱪᱮᱜ?
ᱜᱚᱝᱠᱮ ᱱᱚᱣᱟ ᱮᱠᱷᱚᱱ ᱫᱚ ᱦᱟᱸᱜ ᱞᱮ ᱪᱟᱥ ᱜᱮᱭᱟ ᱦᱩᱲᱩ ᱠᱚᱫᱚ ᱢᱮᱱᱠᱷᱟᱱ ᱫᱷᱚᱨᱚᱢ ᱥᱚᱢᱚᱭ ᱨᱮᱱᱟᱜ ᱠᱟᱛᱷᱟᱧ ᱞᱟᱹᱭᱮᱫ ᱠᱟᱱᱟ ᱦᱩᱲᱩ ᱠᱚᱫᱚ ᱵᱟᱝ ᱜᱮ ᱾ ᱛᱩᱲᱤ ᱠᱚ ᱪᱟᱥ ᱵᱟᱲᱟ ᱦᱩᱭᱳᱜ ᱜᱮᱭᱟ ᱡᱩᱫᱤᱣ ᱜᱟᱰᱟ ᱠᱚᱨᱮ ᱦᱚᱸ ᱡᱩᱤ ᱫᱟᱜ ᱡᱩᱫᱤ ᱱᱤᱝᱠᱟ ᱛᱤᱸᱜᱩ ᱛᱟᱸᱦᱮᱱᱟ ᱵᱟᱝᱢᱟ ᱦᱩᱭᱩᱜ ᱞᱮᱠᱟ ᱵᱩᱡᱷᱟᱹᱣ ᱦᱩᱭᱩᱜᱼᱟ, ᱛᱟᱦᱞᱮ ᱠᱷᱟᱱ ᱫᱚ ᱛᱩᱲᱤ ᱠᱚ ᱞᱮ ᱪᱟᱥ ᱵᱟᱲᱟᱭ ᱜᱮᱭᱟ ᱾
ᱦᱳᱭ᱾ ᱛᱚ ᱜᱚᱝᱠᱮ ᱟᱨ ᱚᱱᱟ ᱦᱳᱲᱳ ᱠᱚᱯᱮ ᱪᱟ ᱚᱱᱟ ᱛᱤ ᱛᱩᱲᱤ ᱠᱚᱯᱮ ᱪᱟᱥᱟ ᱟᱨ ᱚᱱᱟ ᱵᱚᱫ ᱚᱱᱟ ᱵᱚᱫᱚᱞ ᱛᱮ ᱟᱨᱚ ᱚᱱᱱᱳ ᱠᱤᱪᱷᱩ, ᱟᱱᱟᱪ ᱯᱟᱹᱛᱤ ᱠᱚᱨᱮᱱᱟᱜ ᱡᱟᱦᱱᱟᱜ ᱚᱱᱠᱟᱱᱟᱜ ᱪᱟᱥ ᱵᱟᱲᱟ ᱠᱚᱫᱚ ᱦᱳᱭᱳᱜ ᱜᱮᱭᱟ?
ᱟᱱᱟᱡ ᱯᱟᱹᱛᱤ ᱫᱚ ᱜᱚᱝᱠᱮ ᱦᱟᱸᱜ ᱪᱟᱥ ᱫᱚ ᱢᱚᱴᱟᱢᱚ ᱴᱤ ᱱᱚᱝᱠᱟ ᱚᱲᱟᱜ ᱨᱮ ᱡᱚᱢ ᱵᱟᱲᱟᱭ ᱞᱟᱹᱜᱤᱫ ᱫᱚ ᱴᱩᱠᱴᱟᱠ ᱫᱚ ᱪᱟᱥ ᱵᱟᱲᱟᱭ ᱦᱩᱭᱩᱜ ᱜᱮᱭᱟ ᱡᱮᱢᱚᱱ ᱟᱞᱩ ᱠᱚ᱾ ᱵᱮᱜᱟᱲ ᱠᱚ, ᱠᱟᱞᱞᱟ ᱠᱚ, ᱵᱷᱮᱱᱰᱤ ᱠᱚ ᱱᱚᱭᱟ ᱠᱚ ᱪᱟᱥ ᱵᱟᱲᱟ ᱦᱚᱭᱩᱜ ᱜᱮᱭᱟ, ᱟᱯᱮ ᱠᱤ ᱜᱚᱝᱠᱮ ᱪᱟᱥ ᱜᱮᱭᱟ ᱯᱮ ᱫᱮ ᱵᱟᱝ ᱜᱮ?
ᱟᱞᱮ ᱥᱮᱱ ᱫᱚ ᱦᱮᱸ ᱪᱟᱥ ᱵᱟᱲᱟᱭ ᱜᱮᱭᱟ ᱠᱚ ᱟᱹᱞᱩ ᱠᱚ ᱛᱟᱨᱯᱚᱨᱮ ᱵᱷᱮᱱᱰᱤ ᱵᱤᱱ ᱞᱟᱹᱭ ᱠᱮᱜ-ᱟ ᱛᱟᱯᱚᱨᱮ ᱠᱚᱸᱰᱷᱟ ᱛᱟᱯᱚᱨᱮ ᱡᱷᱤᱸᱜᱟᱹ ᱛᱟᱯᱚᱨᱮ ᱦᱚᱭᱩᱜ ᱠᱟᱱ ᱛᱟᱵᱤᱱᱟ ᱥᱚᱥᱟ ᱠᱚ, ᱢᱟᱨᱤᱪ ᱠᱚ ᱚᱱᱟ ᱠᱚ ᱪᱟᱥ ᱵᱟᱲᱟᱭ ᱦᱩᱭᱩᱜ ᱜᱮᱭᱟ ᱦᱮᱸ ᱥᱮ ᱾
ᱟᱪᱪᱷᱟ ᱢᱟᱱᱮ ᱱᱚᱣᱟ ᱫᱚ ᱦᱟᱸᱜ ᱟᱨᱠᱤ ᱚᱲᱟᱜ ᱨᱮ ᱢᱩᱢ ᱫᱩᱢᱩᱝ ᱜᱮ ᱥᱮ ᱟᱠᱷᱨᱤᱧ ᱥᱟᱢᱩᱝ ᱯᱮ ᱪᱟᱥ ᱜᱮᱭᱟ?
ᱦᱮᱸ ᱟᱠᱷᱨᱤᱧ ᱥᱩᱢᱚᱝ ᱦᱚᱸ ᱪᱟᱥ ᱦᱩᱭᱩᱜ ᱜᱮᱭᱟ ᱡᱟᱹᱥᱛᱤ ᱫᱚ ᱵᱟ ᱾ ᱟᱫᱚ ᱟᱞᱮᱥᱮᱱ ᱫᱚ ᱱᱟᱢᱟᱞ ᱛᱚ ᱵᱟᱞᱤ ᱢᱟᱴᱷ ᱢᱮᱱᱟᱜ-ᱟ ᱛᱚ᱾ ᱟᱫᱚ ᱤᱱᱟᱹ ᱠᱷᱟᱛᱤᱨ ᱱᱚᱝᱠᱟ ᱚ ᱟᱠᱷᱨᱤᱧ ᱞᱟᱹᱜᱤᱫ ᱜᱮ ᱵᱤᱥᱤᱨ ᱵᱷᱟᱜᱽ ᱪᱟᱥ ᱜᱮᱭᱟ ᱠᱚ ᱾
ᱟᱪᱪᱷᱟ ᱟᱪᱪᱷᱟ ᱛᱟᱦᱚᱞᱮ ᱪᱟᱥ ᱠᱟᱹᱢᱤ ᱦᱚᱸ ᱢᱚᱴᱟᱢᱩᱴᱤ ᱟᱯᱮ ᱥᱮᱫ ᱫᱚ ᱵᱷᱟᱜᱮ ᱜᱮ ᱦᱩᱭᱩᱜᱼᱟ ᱜᱚᱝᱠᱮ ᱵᱟᱝ?
ᱮᱠᱫᱚᱢ ᱮᱠᱫᱚᱢ ᱯᱩᱨᱟ ᱵᱷᱟᱜᱮ ᱜᱮ ᱾
ᱟᱹᱰᱤ ᱱᱟᱯᱟᱭ ᱜᱚᱝᱠᱮ ᱛᱟᱦᱚᱞᱮ ᱟᱯᱮ ᱥᱮᱜ ᱜᱮ ᱾ ᱫᱤᱭᱮᱯᱚᱨ ᱜᱚᱝᱠᱮ ᱚᱱᱠᱟ ᱵᱤᱨ ᱵᱩᱨᱩ ᱠᱚ ᱢᱮᱱᱟᱜ ᱜᱮᱭᱟ ᱟᱯᱮ ᱥᱮᱫ?
ᱟᱞᱮ ᱥᱮᱱ ᱢᱟ ᱵᱤᱨ ᱵᱩᱨᱩ ᱫᱚ ᱵᱟᱹᱱᱩᱜᱼᱟ ᱦᱮᱸ ᱥᱮ ᱵᱤᱨᱵᱩᱨᱩ ᱡᱩᱫᱤ ᱛᱟᱦᱮᱸ ᱠᱚᱜᱼᱟ ᱚᱱᱠᱟ ᱪᱟᱥ ᱦᱚᱸ ᱩᱱᱟᱹᱜ ᱫᱚ ᱵᱟᱝ ᱦᱩᱭᱠᱚᱜᱼᱟ ᱟᱞᱮ ᱥᱮᱱ ᱫᱚ ᱾
ᱚ ᱟᱪᱪᱷᱟ ᱮᱠᱷᱟᱱ ᱫᱚ ᱦᱟᱜ ᱜᱚᱝᱠᱮ ᱟᱞᱮ ᱥᱮ ᱫᱚ ᱱᱚᱣᱟ ᱵᱤᱨ ᱨᱮᱦᱟᱸᱜ ᱫᱚᱢᱮ ᱯᱩᱴᱠᱟᱹ ᱠᱚ ᱚᱢᱚᱱᱚᱜ ᱠᱟᱱ ᱜᱮᱭᱟ, ᱟᱯᱮ ᱥᱮᱫ ᱛᱟᱦᱞᱮ ᱱᱚᱝᱠᱟ ᱯᱩᱴᱠᱟᱹ ᱠᱚᱫᱚ ᱚᱢᱚᱱᱚᱜ ᱠᱟᱱ ᱜᱮᱭᱟ ᱥᱮ ᱵᱟᱝ ᱜᱮ?
ᱟᱞᱮ ᱥᱮᱱ ᱫᱚ ᱯᱩᱴᱠᱟᱹ ᱫᱚ ᱵᱟᱠᱚ ᱚᱢᱚᱱᱚᱜ ᱜᱮᱭᱟ ᱜᱚᱝᱠᱮ ᱟᱞᱮ ᱥᱮᱱ ᱢᱟ ᱟᱸ ᱚᱱᱮ ᱮᱢᱱᱤ ᱦᱩᱭᱩᱜ ᱜᱮᱭᱟ ᱩᱫ ᱠᱚ ᱚᱱᱟ ᱫᱚ ᱦᱳᱭ ᱦᱩᱭᱩᱜ ᱠᱟᱱ ᱛᱟᱵᱤᱱᱟ ᱚᱱᱮ ᱤᱭᱟᱹᱵᱤ ᱠᱷᱚᱸᱲ ᱵᱤᱱ ᱧᱮᱞ ᱠᱟᱫᱟ?
ᱦᱮᱸ ᱦᱮᱸ ᱦᱟᱱᱤ
ᱠᱷᱚᱲ ᱪᱮᱛᱟᱱ ᱠᱚᱨᱮ ᱡᱩᱫᱤ ᱯᱚᱪᱟ ᱞᱮᱱᱠᱷᱟᱱ ᱦᱮᱸ ᱥᱮ ᱫᱟᱜ ᱛᱮ ᱚᱝᱠᱟ ᱥᱮᱭᱟ ᱞᱮᱱᱠᱷᱟᱱ ᱚᱱᱟ ᱪᱮᱛᱟᱱ ᱨᱮᱜᱮ ᱚᱢᱚᱱᱚᱜᱼᱟ ᱚᱝᱠᱟ᱾ ᱚᱱᱟ ᱠᱚᱜᱮᱞᱮ ᱡᱚᱢ ᱵᱟᱲᱟᱭ ᱜᱮᱭᱟ ᱚᱱᱟᱜᱮ ᱥᱮᱵᱮᱞᱟ ᱛᱚ ᱟᱨᱞᱮᱭᱟ ᱠᱚ ᱪᱮᱛᱟ
ᱠᱟᱹ ᱠᱚᱫᱚ ᱵᱟᱝᱯᱮ ᱧᱟᱢ ᱜᱮᱭᱟ?
ᱮᱸᱦᱮᱸᱜ᱾ ᱟᱫᱚ ᱧᱟᱢ ᱫᱚ ᱧᱟᱢ ᱦᱩᱭᱩᱜᱼᱟ ᱟᱫᱚ ᱚᱱᱛᱮ ᱯᱮᱲᱟ ᱢᱮᱱᱟᱜ ᱠᱚᱣᱟ ᱚᱱᱛᱮ ᱥᱮᱱ ᱦᱩᱭᱩᱜᱼᱟ ᱚᱱᱛᱮ ᱠᱷᱚᱱᱜᱮ ᱟᱹᱜᱩ ᱠᱚ ᱦᱩᱭᱩᱜᱼᱟ ᱾ ᱟᱨ, ᱟᱨ ᱜᱚᱝᱠᱮ ᱩᱫ ᱫᱚ ᱚᱢᱚᱱᱚᱜ ᱠᱟᱱᱟ ᱥᱮ ᱵᱟᱝ ᱟᱯᱮ ᱥᱮᱱ?
ᱦᱮᱸ ᱜᱚᱝᱠᱮ ᱱᱚᱣᱟ ᱯᱩᱴᱠᱟᱹ ᱩᱫ ᱜᱮ ᱟᱞᱮ ᱫᱚ ᱦᱟᱸᱜ ᱵᱤᱥᱮᱥ ᱠᱟᱭᱛᱮ ᱧᱮᱞᱚᱜ ᱠᱟᱱᱟ ᱥᱟᱛ ᱛᱮ ᱱᱚᱝᱠᱟ ᱵᱩᱱᱩᱢ ᱠᱚᱨᱮᱱᱟᱜ ᱩᱫ ᱥᱮ ᱢᱩᱪᱤᱪᱷᱤᱨᱤ ᱩᱫ ᱠᱚ ᱚᱢᱚᱱ ᱵᱟᱲᱟᱜ ᱠᱟᱱᱟ ᱮᱠᱷᱚᱱ ᱫᱚ ᱦᱟᱸᱜ ᱾
ᱛᱟᱦᱚᱞᱮ ᱜᱚᱝᱠᱮ ᱟᱹᱵᱤᱱ ᱚᱠᱟᱴᱟᱜ ᱩᱫ ᱫᱚᱢᱮᱵᱤᱱ ᱠᱩᱥᱤᱭᱟᱜ ᱜᱮᱭᱟ?
ᱟᱞᱤᱧ ᱫᱚ ᱦᱟᱸᱜ ᱩᱫ ᱵᱚᱞᱛᱮ ᱫᱚ ᱜᱚᱝᱠᱮ ᱥᱟᱱᱟᱢ ᱩᱫ ᱜᱮ ᱟᱹᱰᱤ ᱱᱟᱯᱟᱭ ᱜᱮᱞᱤᱧ ᱵᱩᱡᱷᱟᱹᱣᱟ ᱡᱚᱢ ᱠᱚᱨᱮᱫᱚ ᱡᱚᱛᱚ ᱜᱮᱞᱤᱧ ᱵᱩ ᱥᱮ ᱚᱠᱟᱴᱟᱜ ᱟᱭᱴᱮᱢ ᱠᱚᱢᱟ ᱱᱚᱝᱠᱟ ᱞᱮᱠᱟ ᱫᱚ ᱵᱟᱝ ᱜᱮ ᱾
ᱟᱪᱪᱷᱟ᱾
ᱟᱹᱵᱤᱱ ᱜᱮ ᱜᱚᱝᱠᱮ ᱵᱤᱱ ᱠᱩᱥᱤᱭᱟᱜ ᱜᱮᱭᱟ ᱥᱮ ᱵᱟᱝ?
ᱟᱹᱞᱤᱧ ᱦᱚᱸ ᱚᱝᱠᱮ ᱡᱚᱢ ᱫᱚ ᱩᱱᱟᱹᱜ ᱫᱚ ᱵᱟᱝ ᱡᱚᱢ ᱦᱩᱭ ᱠᱟᱱᱟ ᱡᱚᱛᱚ ᱫᱚ ᱾ ᱟᱫᱚ ᱵᱩᱱᱩᱢ ᱩᱫ ᱠᱚᱞᱤᱧ ᱡᱚᱢ ᱵᱟᱲᱟ ᱠᱟᱫᱟ ᱚᱱᱟᱜᱮ ᱟᱹᱰᱤ ᱪᱮᱨᱦᱟ ᱥᱮ ᱟᱹᱰᱤ ᱱᱟᱯᱟᱭ ᱞᱤᱧ ᱵᱩᱡᱷᱟᱹᱣᱟ ᱾ ᱛᱚ ᱤᱱᱟᱹ ᱠᱷᱟᱹᱛᱤᱨ ᱟᱹᱞᱤᱧ ᱫᱚ ᱚᱱᱟ ᱜᱮᱧᱤᱧ ᱠᱩᱥᱤᱭᱟᱜᱼᱟ ᱡᱟᱹᱥᱛᱤ ᱠᱟᱭᱛᱮ᱾
ᱟᱪᱪᱷᱟ ᱟᱪᱪᱷᱟ ᱟᱪᱪᱷᱟ᱾ ᱛᱚ ᱩᱫ ᱫᱚ ᱱᱚᱣᱟ ᱫᱚ ᱵᱩᱞᱩᱝ ᱩᱫ ᱫᱚ ᱜᱚᱝᱠᱮ ᱚᱠᱟ ᱞᱮᱠᱟ ᱵᱷᱟᱵᱽ ᱛᱮᱯᱮ ᱡᱚᱢ ᱠᱟᱱᱟ ᱱᱚᱝᱠᱟ ᱞᱟᱡ ᱠᱟᱛᱮᱫ ᱵᱷᱟᱹᱡᱤ ᱠᱟᱛᱮᱜ ᱥᱮ ᱥᱚᱲᱮ ᱠᱟᱛᱮᱫ?
ᱦᱮᱸ ᱟᱹᱞᱤᱧ ᱫᱚ ᱚᱝᱠᱟ ᱵᱷᱟᱹᱡᱤ ᱠᱟᱛᱮᱫ ᱞᱤᱧ ᱡᱚᱢ ᱠᱟᱜᱼᱟ ᱛᱚ ᱾ ᱟᱨ ᱥᱚᱲᱮ ᱦᱚᱸᱠᱚ ᱥᱚᱲᱮ ᱜᱮᱭᱟ ᱠᱚ ᱞᱟᱹᱭᱟ ᱠᱚ ᱛᱚ ᱾ ᱞᱟᱫ ᱦᱚᱸ ᱵᱷᱟᱜᱮ ᱵᱩᱡᱷᱟᱹᱜ ᱜᱮᱭᱟ ᱡᱚᱢ ᱵᱟᱲᱟ ᱦᱩᱭ ᱠᱟᱱᱟ ᱾ ᱟᱫᱚ ᱚᱝᱠᱟ ᱥᱚᱲᱮ ᱫᱚ ᱵᱟᱝ ᱡᱚᱢ ᱦᱩᱭ ᱠᱟᱱᱟ ᱾
ᱚ ᱟᱞᱮᱥᱮᱫ ᱫᱚ ᱦᱟᱸᱜ ᱜᱚᱝᱠᱮ ᱱᱚᱣᱟ ᱮᱠᱷᱚᱱ ᱡᱟᱦᱟᱸ ᱩᱫ ᱠᱚ ᱧᱟᱢᱚᱜ ᱠᱟᱱᱟ ᱱᱚᱣᱟ ᱚᱱᱟ ᱪᱮ ᱯᱩᱴᱠᱟᱹ ᱩᱫ ᱠᱚ ᱱᱚᱣᱟ ᱫᱚ ᱦᱟᱸᱜ ᱵᱤᱥᱤᱨ ᱵᱷᱟᱜᱽ ᱢᱟᱱᱮ ᱥᱳᱲᱮ ᱠᱟᱛᱮᱜ ᱜᱮᱞᱮ ᱡᱚᱢ ᱜᱮᱭᱟ ᱢᱟᱱᱮ ᱡᱚᱛᱚ ᱨᱚᱠᱚᱢ ᱠᱟᱛᱮᱜ ᱜᱮᱞᱮ ᱡᱚᱢ ᱜᱮᱭᱟ ᱥᱩᱲᱮ ᱠᱟᱛᱮ ᱦᱚᱸᱞᱮ ᱡᱚᱢ ᱜᱮᱭᱟ ᱱᱚᱝᱠᱟ ᱵᱷᱟᱹᱡᱤ ᱥᱮ ᱞᱟᱜ ᱠᱟᱛᱮ ᱦᱚᱞᱮ ᱡᱚᱢ ᱜᱮᱭᱟ ᱾
ᱟᱪᱪᱷᱟ ᱚᱱᱟ ᱯᱩᱴᱠᱟᱹ ᱛᱚ ᱵᱟᱝ?
ᱦᱳᱭ ᱜᱚᱝᱠᱮ ᱟᱨ ᱢᱤᱫᱴᱮᱜ ᱚᱱᱟ ᱵᱚᱴᱟᱢ ᱩᱫ᱾ ᱦᱳᱭᱮᱢ ᱞᱮᱭᱮᱜ ᱜᱮᱭᱟ ᱱᱚᱣᱟ ᱫᱚ ᱦᱟᱸᱜ ᱫᱟᱸᱥᱟᱭ ᱥᱚᱢᱚᱭ ᱚᱢᱚᱱᱚᱜ ᱜᱮᱭᱟ ᱱᱚᱣᱟ ᱦᱚᱸᱭᱟᱸᱜ
ᱟ
ᱱᱚᱣᱟ ᱦᱚᱸ ᱥᱳᱲᱮ ᱠᱟᱛᱮᱜ ᱞᱮ ᱡᱚᱢ ᱜᱮᱭᱟ ᱵᱟᱠᱷᱟᱡ ᱮᱴᱟᱜ ᱩᱫ ᱠᱚᱫᱚ ᱚᱝᱠᱟ ᱞᱮᱠᱟ ᱫᱚ ᱵᱟᱝ ᱜᱮ ᱾
ᱦᱮᱸ᱾ ᱥᱚᱲᱮ ᱠᱟᱛᱮᱫ ᱡᱮᱢᱚᱱ ᱟᱨᱚ ᱟᱹᱰᱤ ᱱᱟᱯᱟᱭ ᱜᱮ ᱡᱩᱛ
ᱦᱮᱸ ᱜᱚᱝᱠᱮ ᱥᱳᱲᱮ ᱠᱟᱛᱮᱜ ᱜᱮᱞᱮ ᱡᱚᱢ ᱥᱳᱲᱮ ᱱᱚᱣᱟ ᱥᱳᱲᱮ ᱠᱟᱛᱮᱜ ᱟᱹᱰᱤ ᱱᱟᱯᱟᱭ ᱜᱮ ᱵᱩᱡᱷᱟᱜ-ᱟ ᱥᱟᱶᱛᱮ ᱡᱚᱛᱚ ᱨᱚᱠᱚᱢ ᱠᱟᱛᱮᱜ ᱜᱮ ᱡᱚᱢ ᱦᱩᱭᱩᱜ ᱜᱮᱭᱟ ᱱᱚᱣᱟ ᱦᱟᱸᱜ ᱳᱫ ᱛᱚ ᱦᱸᱟᱜ ᱥᱟᱨᱟᱣ ᱜᱚᱦᱚᱱ ᱫᱚ ᱵᱟᱝ ᱧᱟᱢᱚᱜ ᱜᱮᱭᱟ ᱥᱮ᱾ ᱛᱤᱨᱮᱢ ᱠᱷᱚᱡᱟ ᱩᱱ ᱨᱮᱫᱚ ᱵᱟᱝ ᱧᱟᱢᱚᱜ ᱜᱮᱭᱟ ᱚᱱᱟ ᱠᱷᱟᱹᱛᱤᱨ ᱜᱮ ᱡᱚᱛᱚ ᱨᱚᱠᱚᱢ ᱵᱷᱟᱵ ᱛᱮ ᱡᱚᱢ ᱦᱩᱭᱩᱜ-ᱟ ᱾
ᱟᱪᱪᱷᱟ᱾ ᱛᱟᱦᱚᱞᱮ ᱜᱚᱝᱠᱮ ᱥᱮᱸᱫᱽᱨᱟ ᱠᱚᱵᱮᱱ ᱪᱟ ᱵᱟᱲᱟᱜ ᱜᱮᱭᱟ ᱥᱮ ᱵᱟᱝ ᱛᱚᱵᱮ ᱟᱯᱮ ᱥᱮᱱ ᱢᱟ ᱵᱤᱨ ᱵᱩᱨᱩ ᱠᱚ ᱢᱮᱱᱟᱜ-ᱟ ᱛᱚ ᱾
ᱦᱮᱸ ᱜᱚᱝᱠᱮ ᱥᱮᱸᱫᱽᱨᱟ ᱠᱟᱛᱷᱟ ᱵᱤᱱ ᱞᱟᱹᱭ ᱠᱮᱫ ᱠᱷᱟᱱ ᱫᱚ ᱦᱟᱸᱜ ᱚᱱᱮ ᱯᱟᱹᱦᱤᱞ ᱪᱮᱫ ᱠᱟ ᱪᱟᱞᱟᱣ ᱵᱟᱲᱟ, ᱦᱳᱭᱳᱜ ᱠᱟᱱ ᱛᱟᱦᱮᱱᱟ, ᱱᱤᱛᱚᱜ ᱫᱚ ᱦᱟᱸᱜ ᱚᱱᱠᱟ ᱞᱮᱠᱟ ᱫᱚ ᱵᱟᱝ ᱪᱟᱞᱟᱣ ᱦᱳᱭᱳᱜ ᱠᱟᱱᱟ, ᱡᱩᱫᱤᱭᱳ ᱪᱟᱞᱟᱣ ᱦᱳᱭᱳᱜ ᱠᱟᱱ ᱦᱚ, ᱠᱷᱩᱵ ᱮᱠᱴᱟ ᱫᱚ ᱵᱟᱝ ᱜᱮ ᱦᱟᱜ ᱾ ᱟᱵᱤᱱ ᱜᱮ ᱜᱚᱝᱠᱮ, ᱟᱯᱮ ᱥᱮᱜ ᱜᱮ ᱚᱠᱟ ᱞᱮᱠᱟ?
ᱟᱞᱮ ᱥᱮᱱ ᱢᱟ ᱥᱮᱸᱫᱽᱨᱟ ᱵᱚᱞᱛᱮ ᱫᱚ, ᱟᱞᱮ ᱥᱮᱱ ᱵᱤᱨ-ᱵᱩᱨᱩ ᱫᱚ ᱵᱟᱱᱩᱜ-ᱟ ᱾ ᱛᱚ ᱪᱟᱜ ᱥᱮᱱ ᱫᱚᱠᱚ ᱥᱮᱱᱚᱜ ᱜᱮᱭᱟ, ᱚᱱᱠᱟ ᱪᱮᱬᱮ ᱠᱚ ᱥᱟᱨᱜᱟ ᱠᱚ ᱢᱮᱱᱟᱜ ᱠᱚᱣᱟ ᱦᱮ ᱥᱮ ᱾ ᱟᱨ ᱜᱳᱰᱳ ᱠᱚ, ᱟᱨ ᱨᱩᱰᱩ ᱠᱚ, ᱛᱟᱦᱮᱱ ᱜᱮᱭᱟ ᱠᱚ ᱚᱱᱟ ᱚᱱᱟ ᱜᱟᱰᱟ ᱠᱚ ᱢᱮᱱᱟᱜ-ᱟ ᱥᱮ, ᱚᱱᱟ ᱥᱟᱭᱤᱰ᱾ ᱠᱚᱨᱮ ᱠᱮᱞᱟᱱ ᱠᱚ ᱚᱱᱟ ᱫᱷᱟᱨᱮ ᱫᱚᱠᱚ, ᱛᱟᱦᱮᱱ ᱜᱮᱭᱟ ᱠᱚ ᱾ ᱟᱫᱚ ᱩᱱᱠᱩ ᱜᱚᱡ ᱜᱮᱞᱮ ᱥᱮᱱᱚᱜ ᱜᱮᱭᱟ, ᱪᱮᱬᱮ ᱠᱚ᱾
ᱚ ᱟᱪᱪᱷᱟ ᱛᱟᱦᱚᱞᱮ ᱡᱤᱵᱽ ᱡᱤᱭᱟᱹᱞᱤ ᱠᱚ, ᱜᱚᱝᱠᱮ ᱢᱚᱴᱟ ᱢᱩᱴᱤ ᱪᱤᱞᱤ ᱠᱩᱠᱩ ᱧᱮᱞ ᱧᱟᱢᱚᱜ ᱠᱟᱱᱟ? ᱱᱩᱠᱩ ᱩᱱᱠᱩ ᱪᱮᱬᱮ ᱠᱚᱫᱚ?
ᱪᱮᱬᱮ ᱠᱚ ᱢᱮᱱᱟᱜ ᱠᱚᱣᱟ, ᱟᱹᱰᱤ ᱨᱚᱠᱚᱢ ᱠᱚᱸᱜ ᱠᱚ, ᱛᱟᱯᱚᱨᱮ ᱮᱸ ᱠᱮᱨᱚ ᱠᱤᱥᱱᱤ ᱯᱚᱛᱟᱢ᱾ ᱛᱟᱯᱚᱨᱮ ᱵᱩᱲᱦᱤ ᱠᱩᱝᱠᱟᱹᱞ ᱦᱮᱸ ᱥᱮ, ᱚᱱᱠᱟᱱ ᱠᱚ ᱟᱨᱚ ᱢᱮᱱᱟᱜ ᱠᱚᱣᱟ ᱾
ᱟᱨᱚ ᱱᱟᱱᱟ ᱦᱩᱱᱟᱹᱨ ᱪᱮᱬᱮ ᱢᱮᱱᱟᱜ ᱠᱚᱣᱟ ᱾
ᱱᱩᱠᱩ ᱢᱟᱱᱠᱤ ᱱᱩᱠᱩ ᱡᱮ ᱢᱟᱨᱟᱜ ᱠᱩ, ᱜᱤᱫᱤ ᱠᱩ ᱥᱮᱫᱟᱭ ᱪᱤᱜᱠᱟ ᱠᱚ ᱧᱮᱞ ᱧᱟᱢᱚᱜ ᱚᱱᱠᱟ ᱠᱚ ᱧᱮᱞ ᱧᱟᱢᱚᱜ ᱠᱟᱱ ᱜᱮᱭᱟ, ᱟᱯᱮ ᱫᱤᱥᱚᱢ ᱥᱮᱱ ᱥᱮ ᱵᱟᱝ?
ᱱᱮᱛᱟᱨ ᱫᱚ ᱵᱟᱠᱚ ᱧᱮᱞ ᱧᱟᱢᱚᱜ ᱠᱟᱱᱟ ᱠᱚ ᱾ ᱜᱤᱫᱤ ᱠᱚᱫᱚ ᱵᱟᱠᱚ ᱦᱤᱡᱩᱜ ᱠᱟᱱᱟ, ᱥᱟᱝᱠᱚᱞ ᱠᱚᱠᱚ ᱦᱤᱡᱩᱜ ᱠᱟᱱᱟ ᱦᱮᱸ ᱥᱮ, ᱚᱱᱮ ᱜᱚᱸᱝᱜᱟ ᱡᱚᱢ ᱠᱚ ᱵᱚᱨᱥᱟ ᱨᱮ, ᱦᱟᱠᱳ ᱡᱚᱢ ᱠᱚ ᱾
ᱟᱪᱪᱷᱟ, ᱟᱪᱪᱷᱟ, ᱦᱮᱸ ᱜᱚᱝᱠᱮ ᱟᱞᱮ ᱥᱮᱫ ᱦᱚᱸ ᱥᱩᱝᱠᱟᱹᱞ ᱠᱟᱛᱷᱟ ᱵᱤᱱ ᱞᱟᱹᱭ ᱠᱮᱫ, ᱜᱮ ᱥᱩᱝᱠᱟᱹᱞ ᱫᱚ ᱦᱟᱸᱜ ᱢᱟᱱᱮ ᱱᱚᱣᱟ ᱵᱚᱨᱥᱟ ᱥᱩᱚᱢᱚᱭ ᱜᱮᱠᱚ ᱦᱤᱡᱩᱜ ᱜᱮᱭᱟ, ᱟᱞᱮ ᱥᱮᱱ ᱫᱚ ᱵᱟᱠᱷᱟᱱ ᱫᱚ, ᱵᱟᱝ ᱜᱮ ᱵᱟᱝ ᱠᱚ ᱧᱮᱞ ᱧᱟᱢᱚᱜ ᱜᱮᱭᱟ ᱾ ᱦᱳᱭ ᱱᱚᱝᱠᱟ ᱜᱚᱝᱠᱮ ᱚᱱᱠᱟ ᱵᱤᱨ ᱨᱮᱱ, ᱡᱤᱵᱽ ᱡᱤᱭᱟᱹᱞᱤ ᱡᱮᱢᱚᱱ ᱵᱟᱱᱟ ᱠᱚ ᱛᱟᱹᱨᱩᱵ ᱠᱚ, ᱵᱚᱛᱚᱨᱟᱱ ᱠᱚ ᱱᱚᱝᱠᱟ ᱠᱚ, ᱢᱮᱱᱟᱜ ᱠᱚᱜᱮᱭᱟ ᱟᱯᱮ ᱥᱮᱱ ᱥᱮ ᱵᱟᱝ ᱜᱮ?
ᱟᱞᱮ ᱥᱮᱱ ᱫᱚ ᱚᱱᱠᱟ ᱫᱚ, ᱵᱚᱛᱚᱨᱟᱱ ᱫᱚ ᱵᱟᱹᱱᱩᱜ ᱠᱚᱣᱟ ᱾ ᱟᱯᱮ ᱥᱮᱱ ᱫᱚ ᱚᱠᱟ ᱞᱮᱠᱟ, ᱞᱟᱹᱭ ᱵᱤᱱ ᱛᱚᱵᱮ ᱢᱮᱱᱟᱜ ᱠᱚᱣᱟ᱾
ᱵᱚᱛᱚᱨᱟᱱ ᱵᱚᱞᱛᱮ ᱫᱚ ᱦᱟᱸᱜ, ᱜᱚᱝᱠᱮ ᱟᱞᱮ ᱥᱮᱱ ᱫᱚ ᱱᱩᱠᱩ ᱠᱩᱞᱤ ᱵᱟᱱᱟ ᱠᱚᱫᱚ ᱵᱟᱹᱱᱩᱜ ᱠᱚᱜᱮᱭᱟ ᱢᱮᱱᱠᱷᱟᱱ ᱱᱩᱠᱩ ᱦᱟ ᱦᱟᱹᱛᱤ ᱫᱚ ᱦᱟᱜ ᱟᱨᱠᱤ ᱫᱚᱢᱮ ᱜᱮ, ᱢᱮᱱᱟᱜ ᱠᱚᱣᱟ?
ᱮᱠᱫᱚᱢ ᱦᱮᱸ᱾
ᱦᱮᱸ ᱜᱚᱝᱠᱮ ᱟᱯᱮ ᱥᱮᱜ, ᱢᱮᱱᱟᱜ ᱠᱚ ᱜᱮᱭᱟ ᱥᱮ ᱵᱟᱝ ᱦᱟᱹᱛᱤ ᱠᱚᱫᱚ?
ᱦᱟᱹᱛᱤ ᱠᱚᱫᱚ ᱵᱟᱝ ᱧᱮᱞ ᱦᱩᱭ ᱠᱟᱱᱟ, ᱩᱱᱠᱩ ᱟᱥᱩᱞ ᱦᱟᱹᱛᱤ ᱠᱚᱜᱮ ᱧᱮᱞ ᱦᱳᱭ ᱠᱟᱱᱟ, ᱦᱮᱸ ᱥᱮ᱾ ᱟᱨᱫᱚ ᱜᱚᱢᱠᱮ ᱪᱮᱛᱟ ᱞᱟᱹᱭ ᱟᱠᱚ, ᱟᱯᱮ ᱥᱮ ᱢᱟ ᱦᱟᱛᱤ ᱢᱮᱱᱟᱜ ᱠᱚᱣᱟ, ᱟᱨ ᱞᱟᱹᱭᱟᱠᱚ ᱪᱮᱛᱟ ᱞᱟᱹᱭ ᱟᱠᱚ ᱢᱚᱫᱽᱫᱷᱮ ᱡᱟᱦᱟᱸᱭ ᱢᱤᱫᱴᱮᱱ ᱦᱟᱛᱤ ᱴᱷᱟᱠᱩᱨ ᱦᱮᱥᱮ᱾ ᱩᱱᱤ ᱡᱩᱫᱤ ᱢᱤᱫ ᱴᱮᱱ ᱦᱚᱲᱮ ᱜᱚᱡᱭᱟ, ᱞᱟᱹᱭ ᱭᱟᱠᱚ ᱪᱮᱫᱟ ᱩᱱᱤ ᱵᱟᱠᱚ ᱢᱮᱥᱟᱭᱮᱭᱟ, ᱟᱸᱡᱚᱢ ᱵᱟᱲᱟᱭᱮ ᱠᱟᱱᱟ ᱛᱚ ᱾ ᱟᱠᱚᱣᱟᱜ ᱫᱚᱞ ᱨᱮ ᱾
ᱵᱟᱝ ᱜᱚᱝᱠᱮ ᱱᱚᱝᱠᱟ ᱞᱮᱠᱟ ᱫᱚ ᱦᱟᱸᱜ ᱵᱟᱰᱟᱭ ᱫᱚ ᱵᱟᱹᱱᱩᱜ ᱠᱟᱫᱟ ᱾ ᱢᱮᱱᱠᱷᱟᱱ ᱟᱞᱮ ᱥᱮᱫ ᱢᱟ ᱱᱚᱝᱠᱟ᱾ ᱡᱮ ᱵᱟᱝᱠᱚ ᱢᱮᱥᱟ ᱠᱟᱫᱮᱭᱟ ᱢᱮᱱᱛᱮ ᱦᱮᱡ ᱠᱟᱱᱟ, ᱱᱚᱝᱠᱟ ᱫᱚ ᱦᱟᱸᱜ ᱵᱟᱝ ᱦᱚᱭᱛᱚ ᱟᱞᱮ ᱥᱮᱫ ᱫᱚ ᱯᱮᱲᱟ ᱜᱮᱠᱚ ᱦᱤᱡᱩᱜ ᱜᱤᱭᱟ, ᱢᱟᱥᱮ ᱨᱮ ᱢᱤᱫ ᱫᱷᱟᱣ ᱵᱟᱨ ᱫᱷᱟᱣ ᱫᱚ᱾ ᱦᱤᱨᱤ ᱞᱮ ᱜᱮᱭᱟ ᱾
ᱦᱚ ᱟᱪ
ᱱᱚᱣᱟ ᱧᱮᱞᱚᱜ ᱠᱟᱱᱟ ᱟᱞᱩ ᱠᱚ, ᱛᱚᱠᱷᱚᱱ ᱢᱤᱫ ᱵᱟᱨᱭᱟ ᱛᱚᱠᱷᱚᱱ ᱠᱚ, ᱨᱚᱦᱚᱭ ᱵᱟᱲᱟᱭ ᱜᱮᱭᱟ ᱱᱚᱝᱠᱟ᱾ ᱥᱚᱢᱚᱭ ᱥᱮ ᱟᱨᱠᱤ ᱦᱳᱲᱩ ᱠᱚ ᱛᱚᱠᱷᱚᱱ ᱦᱳᱭ ᱜᱚᱫᱚᱜ ᱜᱮᱭᱟ, ᱯᱚᱴᱮ ᱠᱚᱜᱼᱟ᱾ ᱩᱱ ᱥᱚᱢᱚᱭ ᱯᱮ ᱦᱤᱡᱩᱜ ᱜᱮᱭᱟ ᱦᱟᱸᱜ᱾ ᱵᱮᱥᱤᱨ ᱵᱷᱟᱜ ᱫᱚ, ᱦᱮᱸ ᱜᱚᱝᱠᱮ ᱠᱷᱩᱛᱤ ᱟᱫᱚ ᱦᱟᱸᱜ ᱟᱢᱫᱟ ᱜᱮᱠᱚ ᱠᱷᱩᱛᱤ ᱟᱠᱟᱫᱟ ᱛᱚᱠᱷᱚᱱ ᱠᱚ ᱦᱤᱡᱩᱜᱼᱟ ᱵᱟᱝ᱾ ᱛᱚ ᱟᱢ ᱡᱚᱠᱷᱚᱱ ᱥᱟᱸᱜᱮ ᱠᱚ ᱦᱤᱡᱩᱜ-ᱟ ᱵᱟᱝ ᱛᱚᱠᱷᱚᱱ ᱫᱚ ᱫᱟᱹᱲ ᱦᱚᱸ ᱵᱟᱝ ᱠᱚ ᱫᱟᱹᱲ ᱞᱟᱜᱤᱫᱚᱜᱼᱟ᱾
ᱚ ᱦᱮᱸ ᱛᱚ ᱩᱱᱠᱩ